ᱦᱮᱞᱳ ᱨᱚᱲ ᱟᱸᱡᱚᱢᱚᱜ ᱠᱟᱱᱟ ᱥᱮ ᱵᱟᱝ?
ᱦᱮᱸ ᱟᱸᱡᱚᱢᱚᱜ ᱠᱟᱱᱟ ᱨᱚᱲ᱾
ᱛᱟᱦᱚᱞᱮ ᱢᱟᱡᱟᱱ ᱠᱚ ᱡᱚᱢ ᱵᱟᱲᱟ ᱦᱩᱭᱱᱟ ᱥᱮ ᱵᱟᱝ?
ᱢᱟᱸᱡᱟᱱ ᱟᱹᱣᱨᱤ ᱦᱩᱭᱩᱜ-ᱟ ᱡᱚᱢ ᱤᱥᱤᱱᱚᱜ ᱤᱥᱤᱱ ᱫᱟᱠᱚ ᱚᱲᱟᱜ ᱦᱚᱲ᱾
ᱚᱻ ᱚᱱᱟᱫᱚ ᱮᱠᱟᱞᱛᱚ ᱵᱟᱹᱥᱤᱭᱢᱚᱜ ᱟ ᱯᱮ᱾
ᱦᱳᱭ
ᱳᱭ ᱠᱮᱫᱩᱵᱽ
ᱦᱳᱭᱛᱚ ᱛᱟᱦᱮ ᱨᱚᱦᱚᱭ ᱵᱟᱲᱟ ᱠᱚ ᱪᱮᱫᱞᱮᱠᱟ ᱦᱩᱭᱩᱜ ᱠᱟᱱᱟ ᱫᱟᱜ ᱡᱟᱹᱲᱤ ᱠᱚ ᱦᱩᱭᱩᱜ ᱠᱟᱱᱟ ᱵᱟᱝ?
ᱫᱟᱜ ᱡᱟᱲᱤᱻ ᱩᱱᱟᱹᱜ? ᱟᱫᱚ ᱵᱟᱝ ᱮ ᱫᱟᱜ ᱫᱟ ᱫᱚ ᱢᱟᱱᱮ ᱨᱤᱢᱤᱞ ᱫᱟᱭ ᱟᱨ ᱠᱟᱴᱤᱡ ᱪᱚᱞᱩᱝ ᱫᱟᱜ ᱮᱫᱟ ᱟᱨ ᱵᱚᱱᱫᱷ ᱢᱟᱱᱮ ᱵᱷᱟᱜᱮᱹ ᱴᱷᱤᱠ ᱫᱚ ᱵᱟᱭ ᱫᱟᱜ ᱮᱫᱟ ᱟᱹᱰᱤ ᱜᱷᱟᱹᱲᱤᱡ ᱫᱚ᱾
ᱚᱛ ᱞᱚᱥᱚᱫᱚᱜ ᱞᱮᱠᱟ ᱢᱟᱱᱮ ᱵᱟᱝ? ᱦᱚᱭᱛᱚᱦ ᱾ ᱦᱩᱦ, ᱮᱱᱟᱱ ᱫᱚ ᱵᱤᱨᱵᱩᱨᱩ ᱥᱮ ᱡᱟᱦᱟᱱᱟᱜ ᱢᱟᱱᱮ ᱚᱞ ᱯᱟᱲᱦᱟᱣ ᱱᱤᱭᱮ ᱞᱟᱝ ᱜᱚᱞᱯᱷᱚ ᱠᱮᱫᱟ ᱱᱤᱛᱚᱜ ᱛᱟᱦᱞᱮ ᱪᱮᱫ ᱱᱤᱭᱮ ᱞᱟᱝ ᱜᱚᱞᱯᱚ ᱭᱟ ᱵᱟᱦᱟ ᱥᱚᱦᱨᱟᱭ ᱱᱤᱭᱮ ᱵᱟᱝ ᱷᱩᱦ? ᱛᱟᱞᱦᱮ ᱟᱯᱮᱥᱮᱜ ᱛᱟᱞᱦᱮ ᱥᱚᱨᱦᱟᱭ ᱫᱚ ᱛᱤᱱᱟᱹᱜ ᱫᱤᱱ ᱠᱚ ᱢᱟᱱᱟᱣ ᱜᱮᱭᱟ?
ᱟᱫᱚ ᱯᱮ ᱢᱟᱱᱟᱭ ᱜᱮᱭᱟ?
ᱦᱳᱭ ᱢᱟᱱᱮ ᱛᱤᱱᱟᱹᱜ ᱫᱤᱱ ᱯᱮ ᱢᱟᱱᱟᱣᱟ ᱟᱯᱮ ᱥᱚᱨᱦᱟᱭ?
ᱟᱞᱮ ᱥᱮᱫ ᱫᱚ ᱢᱤᱫ ᱫᱤᱱ ᱜᱮ ᱾
ᱢᱤᱫ ᱫᱤᱱ ᱾
ᱦᱩᱸᱦ ᱾
ᱷᱮᱸᱦ, ᱧᱟᱸᱭᱚᱢ-ᱪᱟᱠᱚᱯ ᱾
ᱮᱴᱟᱜ ᱥᱮᱫ ᱫᱚ ᱯᱟᱸᱪ ᱫᱤᱱ ᱠᱚ ᱢᱟᱱᱟᱣᱟ ᱢᱚᱬᱮ ᱫᱤᱱ᱾ ᱟᱫᱚ ᱟᱞᱮ ᱥᱮᱫ ᱫᱚ, ᱢᱤᱫ ᱫᱤᱱ ᱜᱮ ᱾
ᱚ ᱢᱟᱱᱮ ᱪᱮᱜᱠᱟ ᱢᱟᱱᱮ ᱟᱯᱮ ᱫᱚ ᱢᱟᱱᱮ ᱡᱟᱦᱟᱸ ᱢᱟᱱᱮ ᱟᱯᱮ ᱟᱛᱩ ᱨᱮᱫᱚ ᱢᱟᱱᱮ ᱥᱟᱺᱜᱤ ᱧᱚᱜ ᱚᱲᱟᱜ ᱠᱚᱫᱚ ᱵᱟᱹᱱᱩᱜᱼᱟ ᱚᱲᱟᱜ ᱟᱛᱩ ᱠᱚ?
ᱟᱛᱳ ᱫᱚ ᱢᱮᱱᱟᱜᱼᱟ᱾ ᱟᱫᱚ ᱚᱱᱟ ᱤᱭᱟᱹ ᱢᱟᱱᱮ ᱤᱭᱟᱹ ᱠᱚ ᱵᱟᱹᱱᱩᱜ ᱠᱚᱣᱟ ᱰᱟᱹᱝᱨᱤ ᱠᱚ?
ᱚ ᱦᱳᱭ ᱦᱳᱭ ᱾
ᱮᱱᱮᱡ ᱥᱮᱹᱨᱮᱹᱧ ᱠᱚᱫᱚ ᱦᱳᱭᱳᱜᱼᱟ ᱢᱚᱸᱡᱽ ᱜᱮ ᱢᱟᱱᱮ ᱟᱰᱤ ᱦᱚᱲᱠᱚ ᱦᱤᱡᱩᱜ ᱜᱮᱭᱟ ᱯᱮᱲᱟ ᱠᱚ᱾
ᱛᱟᱞᱦᱮ ᱛᱚ ᱰᱟ ᱹᱝᱨᱤ ᱠᱚ ᱛᱟᱞᱦᱮ ᱵᱟᱹᱱᱩᱜ ᱠᱚ ᱪᱤᱞᱤ ᱠᱚᱯᱮ ᱛᱟᱞᱮ ᱪᱤᱞᱤ ᱱᱮᱭᱮ ᱛᱟᱞᱦᱮ ᱯᱮ ᱥᱚᱨᱦᱟᱭᱚᱜ ᱜᱮᱭᱟ᱾ ᱢᱟᱱᱮ ᱪᱤᱞᱤ ᱠᱚᱯᱮ? ᱛᱚᱞ ᱠᱚᱜᱮᱭᱟ ᱢᱟᱱᱮ?
ᱟᱫᱚ ᱩᱱᱟᱹᱜ ᱫᱚ ᱵᱟᱹᱱᱩᱜ ᱠᱚᱣᱟ, ᱢᱟᱱᱮ ᱢᱮᱱᱟᱜ ᱠᱚᱜᱮᱭᱟ ᱵᱟᱨ ᱯᱮ ᱦᱚᱲ ᱨᱮᱱ ᱾
ᱚ ᱩᱱᱠᱩ ᱠᱚ ᱜᱮᱯᱮ ᱛᱚᱞ ᱠᱚᱜᱮᱭᱟ?
ᱡᱚᱛᱚ ᱦᱚᱲᱜᱮ ᱱᱮᱛᱟᱨ ᱫᱚ ᱢᱟᱱᱮ ᱩᱱᱟᱹᱜ ᱡᱤᱱᱤᱥ ᱠᱚ ᱵᱟᱝᱠᱚ ᱫᱚᱦᱚᱭᱮᱜ ᱠᱚᱣᱟ ᱥᱮ ᱾
ᱱᱮᱛᱟᱨ ᱫᱚ ᱡᱚᱛᱚ ᱜᱮ ᱠᱟᱹᱣᱰᱤ ᱫᱟᱨᱟᱭ ᱛᱮ ᱡᱷᱚᱛᱚ ᱠᱤᱪᱷᱩ ᱜᱮᱛᱚ ᱧᱟᱢᱚᱜ ᱠᱟᱱᱟ ᱾
ᱦᱩᱸᱦ ᱾
ᱡᱟᱠᱤ ᱡᱮᱢᱚᱱ-ᱱ ᱱᱚᱣᱟ ᱡᱟᱦᱟᱸ ᱠᱷᱮᱛ ᱵᱟᱹᱫᱽ ᱡᱟᱦᱟᱸ ᱨᱟᱱ ᱢᱩᱨᱜᱟᱹᱱ ᱥᱟᱨ ᱠᱚᱵᱚᱱ ᱮᱢᱟᱜ, ᱠᱟᱱᱟ ᱚᱱᱟ ᱠᱚ ᱡᱚᱛᱚ ᱠᱤᱨᱤᱧ ᱫᱟᱨᱟᱭ ᱠᱤᱴ ᱠᱟᱹᱣᱰᱤ ᱫᱟᱨᱟᱭ ᱛᱮᱜᱮ ᱧᱟᱢᱚᱜ ᱠᱟᱱᱟ, ᱠᱷᱮᱛ ᱵᱟᱹᱫᱽ ᱥᱤ ᱞᱟᱹᱜᱤᱫ ᱦᱚᱸ ᱱᱮᱛᱟᱨ ᱫᱚ ᱜᱟᱹᱰᱤ ᱠᱟᱫᱟ ᱠᱚ ᱜᱟᱹᱰᱤ ᱢᱚᱴᱚᱨ ᱠᱟᱫᱟ ᱠᱚ ᱾ ᱷᱩᱸᱦ ᱚᱱᱟᱛᱮ ᱰᱟᱝᱨᱤ ᱢᱮᱨᱚᱢ ᱫᱚ ᱠᱷᱩᱵᱽ ᱠᱚᱢ ᱜᱮᱵᱚᱱ ᱟᱹᱥᱩᱞᱮᱜ ᱠᱚᱣᱟ ᱾
ᱴᱷᱚᱜ ᱦᱮᱸ
ᱪᱮᱠᱟ ᱛᱟᱛᱦᱮ ᱯᱮ ᱢᱟᱱᱟᱣ ᱜᱮᱭᱟ ᱢᱤᱫ ᱫᱤᱱ ᱫᱚ ᱢᱟᱱᱮ ᱠᱟᱹᱴᱤᱡ ᱮᱢ ᱞᱟᱹᱭ ᱫᱟᱲᱮᱭᱟᱜᱼᱟ?
ᱟᱫᱚ ᱚᱲᱟᱜ ᱠᱚ ᱩᱱᱟᱹᱜ ᱛᱟᱦᱮᱸ ᱵᱟᱝ ᱦᱳᱭᱳᱜ ᱟᱛᱚ ᱟᱫᱚ ᱢᱟᱱᱮ ᱟᱫᱚ ᱩᱱᱟᱹᱜ ᱫᱚ ᱵᱟᱹᱧ ᱵᱟᱰᱟᱭᱟ᱾ ᱡᱚᱠᱷᱚᱱ ᱠᱚ ᱠᱷᱩᱱᱴᱟᱹᱣ ᱠᱚᱣᱟ ᱛᱚᱠᱷᱚᱱ ᱜᱮ ᱧᱮᱞ ᱤᱧ ᱪᱟᱞᱟᱜ ᱜᱮᱭᱟ ᱛᱚ ᱾
ᱷᱩᱦ ᱾
ᱡᱚᱠᱷᱚᱱ ᱠᱚ ᱮᱱᱮᱡ
ᱢᱟᱱᱮ ᱡᱟᱦᱟᱱᱟᱜ ᱢᱟᱱᱮ ᱟᱯᱮ ᱥᱤᱜ ᱚᱸ ᱵᱤᱥᱤ ᱵᱟᱭᱨᱮᱹ ᱨᱮᱜᱮᱢ ᱛᱟᱦᱮᱱ ᱜᱮᱭᱟ ᱵᱟᱝ? ᱪᱮᱜ ᱢᱟᱱᱮ ᱵᱟᱭᱨᱮᱹ ᱨᱮᱫᱚ ᱡᱟᱦᱟᱱᱟᱜ ᱢᱟᱱᱮ ᱤᱱᱠᱟᱢ ᱢᱤᱱᱠᱟᱢᱟᱢ ᱥᱮ ᱪᱮᱜ ᱢᱟᱱᱮ ᱡᱟᱦᱟᱱᱟᱜ? ᱡᱚᱵᱽ ᱠᱚᱨᱮᱢ ᱠᱚᱨᱟᱣ ᱜᱮᱭᱟ? ᱚᱸ ᱾ ᱦᱮᱸᱦ, ᱟᱞᱮ ᱥᱮᱫ ᱫᱚ ᱩ-ᱢ ᱯᱮ ᱫᱤᱱ ᱠᱚ ᱢᱟᱱᱟᱣ ᱜᱮᱭᱟ ᱛᱚ ᱾ ᱯᱮ ᱫᱤᱱ ᱛᱷᱮᱹᱠᱮᱹ ᱯᱳᱱ ᱫᱤᱱ ᱾
ᱚ
ᱡᱟᱦᱟᱸ ᱫᱚᱵᱚᱱ ᱞᱟᱹᱭᱮᱜ ᱠᱟᱱᱟ ᱯᱳᱭᱞᱳ ᱫᱚ ᱡᱟᱦᱟᱸ ᱩᱢ ᱢᱟᱦᱟᱸ
ᱮᱸᱻ ᱾
ᱮᱦ ᱰᱟᱹᱝᱨᱤ ᱠᱚ ᱛᱩᱯᱩ ᱵᱟᱲᱟ ᱠᱚ ᱦᱩᱭᱩᱜᱼᱟ᱾
ᱦᱩᱸ᱾
ᱥᱩᱱᱩᱢ ᱠᱚ ᱰᱮᱨᱮᱝ ᱠᱚᱨᱮ ᱠᱚ ᱡᱚᱫ ᱟᱠᱚᱣᱟ᱾
ᱦᱩᱸ᱾
ᱟᱨ ᱡᱟᱦᱟᱸ ᱫᱚ ᱥᱟᱹᱨᱫᱤ ᱦᱤᱞᱳᱜ ᱫᱚ ᱢᱟᱱᱮ ᱮᱸ ᱡᱟᱦᱟᱸᱭ ᱡᱟᱶᱟᱭ ᱜᱚᱝᱠᱮᱛ ᱥᱮ ᱢᱤᱥᱨᱟ ᱡᱟᱶᱟᱭ ᱠᱚᱵᱚᱱ ᱱᱮᱛ ᱛᱟ ᱠᱚᱫᱚ ᱩᱱᱠᱩ ᱡᱟᱶᱟᱭ ᱜᱚᱢᱠᱮᱛ ᱠᱚ ᱵᱤᱨ ᱛᱮᱠᱚ ᱪᱟᱞᱟᱜ-ᱟ, ᱵᱤᱨ ᱨᱮᱱᱟᱜ ᱠᱷᱩᱱᱴᱤ ᱢᱟᱜ ᱟᱹᱜᱩ ᱠᱟᱛᱮᱫ ᱚᱱᱮ ᱠᱩᱞᱦᱤ ᱨᱮᱠᱚ ᱵᱤᱫᱟ᱾ ᱟᱨ ᱚᱸᱰᱮ ᱵᱟᱝᱨᱤ ᱠᱚ ᱨᱚᱞ ᱠᱚᱣᱟ ᱟᱨ ᱠᱚ ᱠᱷᱩᱱᱴᱟᱹᱣ ᱠᱚᱣᱟᱢ᱾ ᱛᱟᱦᱚᱞᱮ ᱟᱯᱮ ᱥᱮᱫ ᱚᱱᱮ ᱠᱷᱩᱱᱴᱟᱹᱣ ᱠᱟᱫᱚ ᱠᱚ ᱡᱮ ᱚᱱᱮ ᱪᱮᱫ ᱛᱮᱠᱚ ᱪᱟᱨᱦᱟᱣ ᱠᱚᱣᱟ?
ᱤᱭᱟᱹ ᱦᱟᱨᱛᱟ ᱛᱮ᱾
ᱚ ᱦᱟᱨᱛᱟ ᱫᱚ ᱢᱟᱱᱮ ᱪᱤᱞᱤ ᱦᱟᱨᱛᱟ ᱞᱟᱹᱭ ᱫᱟᱲᱮ-ᱮᱢ?
ᱚᱱᱟ ᱫᱚ ᱵᱟᱹᱧ ᱵᱟᱲᱟᱭᱟ᱾
ᱚ᱾ ᱢᱟᱱᱮ ᱵᱟᱢ ᱧᱮᱞ ᱠᱟᱜ ᱠᱚᱜᱮᱭᱟ ᱢᱟᱱᱮ ᱪᱤᱞᱤ ᱦᱟᱨᱛᱟ ᱛᱮ, ᱪᱮᱫ ᱦᱟᱨᱛᱟ ᱛᱮᱥᱮ ᱠᱚ ᱤᱭᱟᱹ ᱠᱚᱣᱟ?
ᱵᱟᱲᱟᱭᱤᱧ ᱡᱮ ᱦᱟᱛᱨᱟ ᱛᱮ ᱟᱫᱚ ᱪᱮᱜ ᱦᱟᱨᱛᱟ ᱚᱱᱟ ᱫᱚ ᱵᱟᱹᱧ ᱵᱟᱲᱟᱭᱟ᱾
ᱚᱱᱟ ᱫᱚ ᱢᱟᱱᱮ ᱠᱚ ᱞᱟᱹᱭ ᱜᱮᱭᱟ ᱚᱱᱟ ᱫᱚ ᱰᱟᱝᱨᱤ ᱦᱟᱨᱛᱟ ᱛᱮᱜᱮ ᱢᱟᱱᱮ ᱡᱟᱦᱟᱸ ᱰᱟᱝᱨᱤ ᱠᱚ ᱜᱚᱡ ᱠᱟᱛᱮ ᱡᱟᱦᱟᱸ ᱠᱚ ᱠᱷᱟᱞ ᱠᱚᱫᱟ ᱦᱳᱭ ᱟᱝᱠ ᱠᱩᱣᱟᱜ ᱦᱟᱨᱛᱟ ᱛᱮᱜᱮ ᱠᱚ ᱪᱟᱨᱞᱟᱣ ᱠᱚᱣᱟ ᱢᱟᱱᱮ᱾ ᱢᱟᱱᱮ ᱚᱱᱟ ᱨᱮᱱᱟᱜ ᱡᱟᱦᱟᱸ ᱢᱤᱫᱴᱮᱜ ᱥᱚ ᱦᱤᱡᱩᱜ-ᱟ ᱢᱟᱱᱮ ᱚᱱᱟ ᱥᱚ ᱛᱮ ᱩᱱᱠᱩ ᱰᱟᱝᱨᱤ ᱟᱨᱚ ᱡᱟᱹᱥᱛᱤ ᱠᱟᱭ ᱠᱚ ᱨᱟᱹᱜᱤᱜ-ᱟ᱾
ᱚ᱾
ᱟᱨᱚ ᱡᱟᱠ ᱡᱚᱢᱚᱠ ᱧᱚᱜ ᱦᱩᱭᱩᱜᱼᱟ ᱡᱮ ᱨᱤ ᱟᱭᱢᱟ ᱧᱚᱜ ᱢᱟᱱᱮ ᱫᱚᱢᱮ ᱨᱚᱜᱽᱼᱟᱭ᱾
ᱦᱮᱸ᱾
ᱦᱮᱸ᱾
ᱛᱟᱦᱮ ᱵᱟᱦᱟ ᱠᱚ ᱪᱮᱜᱠᱟ ᱦᱩᱭᱩᱜ ᱜᱮᱭᱟ?
ᱦᱮᱸ ᱵᱟᱦᱟ ᱠᱚᱫᱚ ᱟᱞᱮ ᱥᱮᱫ ᱫᱚ ᱦᱩᱭᱩᱜ ᱜᱮᱭᱟ ᱢᱟᱱᱮ ᱢᱚᱡᱽ ᱜᱮ ᱢᱟᱱᱮ ᱟᱭᱢᱟ ᱥᱟᱸᱜᱮ ᱚᱲᱟᱜ ᱛᱚ ᱢᱟᱱᱮ ᱢᱟᱨᱟᱝ ᱜᱮᱛᱟᱞᱮᱭᱟ ᱢᱟᱱᱮ ᱟᱹᱛᱩ᱾ ᱦᱮᱸ ᱯᱮᱲᱟ ᱯᱟᱹᱲᱦᱟᱹ ᱡᱩᱫᱤ ᱱᱮᱣᱛᱟ ᱦᱩᱭᱩᱜ-ᱟ ᱟᱭᱢᱟ ᱜᱟᱱ ᱜᱮ ᱫᱷᱮᱨ ᱜᱮ ᱦᱩᱭᱩᱜ ᱜᱮᱭᱟ᱾ ᱢᱟᱱᱮ ᱨᱟᱹᱥᱠᱟᱹ ᱧᱚᱜ ᱜᱮ ᱦᱩᱭᱩᱜ ᱜᱮᱭᱟ᱾
ᱚ᱾
ᱟᱫᱚ ᱛᱟᱦᱞᱮ ᱟᱯᱮ ᱥᱮᱫ ᱫᱚ ᱢᱟᱱᱮ ᱵᱟᱦᱟ ᱠᱚ ᱪᱮᱜᱠᱟ ᱦᱩᱭᱩᱜ ᱜᱮᱭᱟ?
ᱟᱞᱮᱥᱮᱫ ᱵᱟᱦᱟ ᱫᱚ ᱢᱚᱸᱡᱽ ᱜᱮ ᱦᱩᱭᱩᱜᱼᱟ᱾ ᱟᱫᱚ ᱢᱟᱱᱮ ᱡᱟᱦᱟᱸᱭ ᱯᱩᱡᱟᱹᱭᱟ ᱩᱱᱤ ᱫᱚ ᱜᱚᱡ ᱠᱟᱱᱟᱭ, ᱜᱚᱡ ᱮᱱᱟᱭ ᱦᱮ ᱮᱱᱛᱟᱨ᱾ ᱛᱚ ᱟᱫᱚ, ᱟᱫᱚ ᱵᱟᱝ ᱦᱳᱭᱳᱜ ᱠᱟᱱᱟ ᱱᱤᱛᱳᱜ ᱫᱚ᱾
ᱚ ᱢᱟᱱᱮ ᱱᱟᱭᱠᱮ ᱢᱟᱱᱮ ᱜᱚ-ᱜᱚᱡ ᱠᱟᱱ ᱛᱟᱯᱮᱭᱟᱭ ᱵᱟᱝ, ᱜᱚᱛᱚ ᱠᱟᱱᱟᱭ ᱵᱟᱝ᱾
ᱦᱩᱸ᱾
ᱚ᱾
ᱠᱟ ᱫᱚ ᱡᱟᱠ ᱡᱚᱢᱚᱠ ᱜᱮ ᱦᱩᱭᱩᱜ ᱠᱟᱱ ᱛᱟᱦᱮᱸᱜ᱾
ᱦᱳᱭ ᱦᱮᱸ᱾
ᱟᱫᱚ ᱟᱡ ᱨᱮᱱ ᱜᱤᱫᱨᱟᱹ
ᱟᱫ ᱛᱟᱞᱦᱮ ᱱᱟᱭᱠᱮ ᱫᱚ ᱢᱟᱱᱮ ᱛᱟᱞᱦᱮ ᱱᱟᱣᱟ ᱱᱟᱭᱠᱮ ᱫᱚ ᱵᱟᱯᱮ ᱫᱚᱦᱚ ᱟᱠᱟᱜ ᱠᱚᱣᱟ?
ᱯᱚᱛᱷᱚᱢ ᱫᱚ ᱱᱟᱜ ᱤᱭᱟᱹ ᱢᱟᱱᱮ ᱱᱟᱣᱟ ᱱᱟᱭᱠᱮ ᱜᱮ ᱜᱚᱡ ᱱᱟᱭ ᱱᱮᱛᱟᱨ᱾
ᱟᱨ ᱛᱟᱦᱚᱞᱮ ᱤᱭᱟᱹ ᱪᱮᱫ ᱠᱚ ᱞᱟᱹᱭᱟ ᱵᱟᱦᱟ ᱨᱮᱫᱚ ᱛᱟᱞᱦᱮ ᱦᱮᱸ ᱩᱢ ᱦᱤᱞᱳᱜ ᱛᱟᱦᱚᱞᱮ ᱪᱮᱫ ᱠᱚᱯᱮ ᱪᱤᱠᱟᱹᱭ ᱜᱮᱭᱟ ᱢᱟᱱᱮ ᱞᱟᱦᱟᱛᱮ ᱢᱟᱱᱮ ᱱᱤᱭᱟᱹ ᱡᱟᱦᱟᱸᱭ ᱱᱟᱭᱮ ᱜᱚᱡ ᱮᱱ ᱛᱟ ᱯᱮᱭᱟᱭ ᱤᱱᱟᱹ ᱯᱚᱨ ᱫᱚ ᱢᱟᱱᱮ ᱛᱟᱨ ᱞᱟᱦᱟ ᱜᱮᱛᱚᱯᱮ ᱵᱟᱦᱟ ᱵᱟᱲᱟ ᱠᱟᱱ ᱜᱮᱭᱟ ᱾
ᱩᱢ ᱦᱤᱞᱚᱜ ᱫᱚ ᱢᱟᱱᱮ ᱠᱚᱲᱟ ᱜᱤᱫᱽᱨᱟᱹ ᱠᱚ ᱫᱟᱫᱟ ᱛᱟᱠᱚ ᱩᱱᱠᱩ ᱤᱭᱟᱹᱭ ᱜᱮᱭᱟ ᱠᱚ ᱢᱟᱱᱮ ᱡᱟᱦᱮᱨ ᱨᱮᱠᱚ ᱫᱟᱵ ᱫᱚ
ᱚᱱᱟ ᱡᱟᱦᱮᱨ ᱥᱟᱹᱲᱤᱢ ᱵᱟᱝ? ᱚ ᱢᱟᱱᱮ ᱪᱮᱜᱠᱟᱱ ᱪᱮᱜᱠᱟᱱ ᱠᱚᱲᱟ ᱜᱤᱫᱽᱨᱟᱹ ᱢᱟᱱᱮ ᱠᱚ ᱪᱟᱞᱟᱜ ᱜᱮᱭᱟ ᱚᱸᱰᱮ ᱫᱚ ᱵᱟᱲᱟᱭ ᱢᱮᱱᱟᱜ-ᱟ?
ᱵᱤᱥᱤᱨ ᱵᱷᱟᱜᱽ ᱰᱟᱸᱜᱩᱣᱟ ᱠᱚᱲᱟ ᱜᱤᱫᱽᱨᱟᱹ ᱠᱚ ᱪᱟᱞᱟᱜ ᱜᱮᱭᱟ ᱾
ᱚᱱᱟ ᱫᱚ ᱰᱟᱺᱜᱩᱣᱟᱹ ᱠᱚᱲᱟ ᱜᱤᱫᱽᱨᱟᱹ ᱜᱮᱠᱚ ᱫᱟᱵ ᱜᱮᱭᱟ ᱢᱟᱱᱮ ᱡᱟᱦᱮᱨ ᱨᱮᱱᱟᱜ ᱥᱟᱹᱲᱤᱢ ᱠᱚᱫᱚ ᱾
ᱟᱨ ᱚᱲᱟᱜ ᱠᱚᱠᱚ ᱥᱟᱯᱷᱟᱭᱟ ᱢᱟᱱᱮ ᱪᱷᱚᱸᱪ ᱟᱠᱚ ᱩᱱ ᱦᱤᱞᱳᱜ ᱫᱚ ᱾
ᱚ ᱾ ᱟᱨ ᱰᱟᱺᱜᱩᱣᱟᱹ ᱠᱩᱲᱤ ᱜᱤᱫᱽᱨᱟᱹ ᱠᱚᱫᱚ ᱪᱮᱫ ᱠᱚ ᱠᱟᱢᱤᱭᱟ ᱩᱱ ᱦᱤᱞᱚᱜ ᱩᱢ ᱦᱳᱞᱳᱜ ᱫᱚ?
ᱰᱟᱸᱜᱩᱣᱟ ᱠᱩᱲᱤ ᱜᱤᱫᱽᱨᱟᱹ?
ᱦᱩᱸ ᱵᱟᱲᱟᱭ ᱢᱮᱱᱟᱜ-ᱟ?
ᱚᱱᱟ ᱫᱚ ᱵᱟᱲᱟᱭ ᱵᱟᱹᱱᱩᱜ-ᱟ ᱾
ᱩᱱ ᱦᱤᱞᱳᱜ ᱫᱚ ᱢᱟᱱᱮ ᱰᱟᱸᱜᱩᱣᱟᱹ ᱠᱩᱲᱤ ᱜᱤᱫᱽᱨᱟᱹ ᱠᱚᱫᱚ ᱡᱟᱦᱟᱸ ᱢᱟᱹᱡᱷᱤ ᱛᱷᱟᱱ ᱢᱮᱱᱟᱜ-ᱟ
ᱦᱮᱸ ᱾
ᱚᱱᱟ ᱢᱟᱺᱡᱷᱤ ᱛᱷᱟᱢ ᱨᱮ ᱩᱱᱠᱩ ᱜᱮᱡ ᱟᱠᱚ ᱜᱩᱨᱤᱡ ᱟᱠᱚ ᱚᱸᱰᱮ ᱠᱚ ᱥᱟᱯᱟᱭᱟ ᱾ ᱜᱮᱡ ᱜᱩᱨᱤᱡ ᱟᱠᱚ ᱚᱸᱰᱮ ᱾
ᱟᱞᱮ ᱴᱷᱮᱱ ᱠᱷᱚᱱ ᱫᱚ ᱠᱟᱹᱴᱤᱡ ᱥᱟᱺᱜᱤᱧ ᱜᱮᱭᱟ ᱢᱟᱡᱷᱤ ᱛᱷᱟᱱ ᱫᱚ ᱟᱫᱚ ᱚᱱᱟ ᱛᱮ ᱵᱟᱞᱮ ᱪᱟᱞᱟᱜ ᱜᱮᱭᱟ ᱚᱸᱰᱮ ᱫᱚ ᱾
ᱦᱮᱸ ᱢᱟᱱᱮ ᱟᱞᱮ ᱱᱚᱰᱮ ᱫᱚ ᱢᱟᱱᱮ ᱟᱹᱛᱩ ᱛᱟᱞᱟ ᱨᱮᱜᱮ ᱢᱮᱱᱟᱜ ᱟᱛᱚ ᱢᱟᱺᱡᱷᱤ ᱛᱷᱟᱱ ᱫᱚ ᱟᱫᱚ ᱡᱟᱦᱟᱸ ᱛᱤᱱᱟᱹᱜ ᱢᱟᱱᱮ ᱟᱞᱮ ᱫᱚ ᱢᱟᱱᱮ ᱡᱮ ᱵᱟᱦᱟ ᱨᱮᱫᱚ ᱚᱱᱠᱟ ᱩᱢ ᱦᱤᱞᱳᱜ ᱫᱚ ᱡᱟᱦᱮᱨ ᱫᱟᱵ ᱠᱚ ᱡᱟᱦᱮᱨ ᱥᱟᱹᱲᱤᱢ ᱫᱟᱜ ᱠᱚᱞᱮ ᱪᱟᱞᱟᱜ-ᱟ ᱾ ᱟᱨ ᱰᱟᱺᱜᱩᱣᱟᱹ ᱠᱚᱲᱟ ᱠᱩᱲᱤ ᱜᱤᱫᱽᱨᱟᱹ ᱠᱚᱫᱚ ᱢᱟᱹᱭ ᱥᱮ ᱥᱮ ᱫᱤᱫᱤ ᱛᱟᱠᱚ ᱫᱚ ᱩᱱᱠᱩ ᱫᱚ ᱚᱱᱟ ᱢᱟᱺᱡᱷᱤ ᱛᱷᱟᱱ ᱨᱮ ᱜᱮᱡ ᱜᱩᱨᱤᱡ ᱟᱠᱚ ᱚᱱᱟ ᱫᱷᱟᱨᱮ ᱠᱚᱨᱮᱱᱟᱜ ᱡᱟᱦᱟᱸ ᱛᱤᱱᱟᱹᱜ ᱢᱟᱱᱮ ᱡᱷᱩᱲ ᱠᱚ ᱥᱮ ᱡᱟᱦᱟᱱᱟᱜ ᱠᱚ ᱚᱱᱟ ᱥᱟᱯᱷᱟ ᱛᱮᱱᱟᱜ ᱡᱤᱱᱤᱥ ᱠᱚ ᱡᱚᱛᱚ ᱠᱚ ᱥᱟᱯᱷᱟᱭᱟ ᱾
ᱚ ᱾
ᱚ ᱛᱟᱦᱚᱞᱮ ᱟᱨ ᱛᱟᱦᱚᱞᱮ ᱥᱟᱹᱨᱫᱤ ᱦᱤᱞᱳᱜ ᱫᱚ ᱛᱟᱦᱚᱞᱮ ᱪᱮᱫᱠᱟᱭᱟᱯᱮ ᱛᱟᱦᱚᱞᱮ ᱟᱯᱮ ᱥᱮᱫ ᱫᱚ ᱢᱟᱱᱮ
ᱥᱟᱹᱨᱫᱤ ᱦᱤᱞᱚᱜ ᱫᱚ ᱡᱚᱛᱚ ᱦᱚᱲ ᱠᱚ ᱩᱯᱟᱹᱥ ᱠᱟᱜ-ᱟ ᱾ ᱟᱨ ᱡᱟᱦᱮᱨ ᱠᱚ ᱪᱟᱞᱟᱜ-ᱟ ᱱᱟᱭᱠᱮ ᱠᱚ ᱤᱫᱤᱭᱮᱭᱟ ᱾ ᱱᱟᱭᱠᱮ ᱤᱫᱤ ᱠᱟᱛᱮᱜ ᱪᱮᱫ ᱠᱚ ᱢᱮᱱᱟ ᱯᱩᱡᱟᱹᱭᱟᱭ ᱾ ᱮᱱᱮᱡ ᱮᱱᱮᱡ ᱛᱮᱠᱚ ᱪᱟᱞᱟᱜ-ᱟ ᱾
ᱦᱮᱸ ᱢᱟᱱᱮ ᱮᱢᱱᱤ ᱢᱟᱱᱮ ᱪᱮᱫ ᱤᱧ ᱞᱟᱹᱭᱟ ᱮᱢᱱᱤ ᱚᱱᱠᱟ ᱡᱟᱢᱟ ᱯᱮᱱᱴ ᱦᱚᱨᱚᱜ ᱥᱮ ᱮᱢᱱᱤ ᱰᱨᱮᱥ ᱦᱚᱨᱚᱜ ᱠᱟ ᱛᱮ ᱪᱟᱞᱟᱣ ᱜᱟᱱᱚᱜ--ᱟ ᱥᱮ ᱡᱟᱦᱟᱸ ᱫᱚ ᱫᱷᱩᱛᱤ ᱥᱮ ᱟᱞᱛᱟ ᱯᱟᱹᱲ ᱟᱛᱮ ᱫᱷᱩᱛᱤ ᱥᱮ ᱜᱮᱸᱫᱟᱜ ᱛᱮ ᱵᱟᱸᱫᱮ ᱠᱟᱛᱮᱫ ᱜᱮ ᱪᱟᱞᱟᱜ ᱦᱩᱭᱩᱜ-ᱟ ᱾
ᱩ ᱫᱷᱩᱛ ᱫᱷᱩᱛᱤ ᱠᱟᱛᱮᱜ ᱜᱮ ᱵᱤᱥᱤᱨ ᱵᱷᱟᱜᱽ ᱠᱚ ᱪᱟᱞᱟᱜ ᱜᱮ ᱫᱷᱩᱛᱤ ᱟᱨ ᱥᱟᱹᱲᱤ ᱵᱟᱸᱫᱮ ᱠᱟᱛᱮᱜ ᱜᱮ ᱾ ᱢᱟᱱᱮ ᱥᱩᱴ ᱥᱩᱴ ᱦᱚᱨᱚᱜ ᱠᱟᱛᱮ ᱫᱚ ᱵᱟᱝᱠᱚ ᱪᱟᱞᱟᱜ ᱜᱮᱭᱟ ᱾ ᱥᱩᱴ ᱦᱚᱨᱚᱜ ᱠᱚᱫᱚ ᱵᱟᱝ ᱞᱮᱠᱟ ᱜᱮ ᱵᱟᱝᱠᱚ ᱪᱟᱞᱟᱜ ᱜᱮᱭᱟ ᱾ ᱯᱮᱲᱟ ᱠᱚᱠᱚ ᱦᱤᱡᱩᱜ ᱨᱮᱦᱚ ᱫᱷᱩᱛᱤ ᱜᱮ ᱾
ᱦᱳᱭ ᱛᱚ ᱾ ᱟᱨ ᱛᱟᱦᱚᱞᱮ ᱵᱚᱭᱦᱟ ᱢᱤᱥᱨᱟ ᱥᱮ ᱡᱟᱶᱟᱭ ᱜᱚᱝᱠᱮᱛ ᱠᱚᱯᱮ ᱱᱮᱣᱛᱟ ᱠᱚᱜᱮᱭᱟ ᱵᱟᱝ?
ᱦᱮᱸ ᱾
ᱛᱟᱦᱚᱞᱮ ᱚᱱᱠᱟ ᱛᱟᱦᱚᱞᱮ ᱚᱱᱠᱟ ᱱᱟᱭᱠᱮ ᱚᱲᱟᱜ ᱯᱮ ᱪᱟᱜ-ᱟ ᱮᱱᱮᱡ ᱮᱱᱮᱡ ᱛᱮᱯᱮ ᱦᱤᱡᱩᱜ-ᱟ ᱵᱟ ᱱᱟᱭᱠᱮ ᱯᱮ ᱟᱹᱜᱩᱮᱭᱟ
ᱮ
ᱚ
ᱟᱨ ᱵᱚᱸᱜᱟᱠᱚ ᱟᱬᱜᱚᱱᱟ ᱛᱚ ᱵᱮᱥ ᱜᱮ ᱵᱩᱡᱷᱟᱹᱜ-ᱟ ᱵᱚᱸᱜᱟ ᱠᱚ ᱟᱬᱜᱚ ᱞᱮᱱᱠᱷᱟᱱ ᱠᱟᱹᱴᱤᱡ ᱡᱟᱠ ᱧᱚᱜ
ᱥᱟᱫᱚᱢ ᱪᱟᱛᱚᱢ ᱠᱚᱠᱚ ᱦᱤᱡᱩᱜ ᱜᱮᱭᱟ ᱵᱟᱝ ᱟᱨ ᱛᱟᱦᱚᱞᱮ ᱡᱟᱦᱟᱸ ᱫᱚ ᱩᱱ ᱦᱤᱞᱳᱜ ᱫᱚᱚᱢ ᱞᱟᱹᱭ ᱠᱮᱫᱟ ᱛᱟᱦᱞᱮ ᱥᱟᱹᱨᱫᱤ ᱦᱤᱞᱳᱜ ᱫᱚ ᱚᱱᱠᱟ ᱢᱟᱱᱮ ᱵᱚᱸᱜᱟ ᱱᱟᱭᱠᱮ ᱵᱚᱸᱜᱟ ᱭᱟᱭ ᱥᱮ ᱟᱭᱢᱟ ᱥᱟᱛᱚᱢ ᱪᱟᱛᱚᱢ ᱠᱚ ᱦᱤᱡᱩᱜ-ᱟ ᱢᱟᱱᱮ ᱩᱱ ᱦᱤᱞᱳᱜ ᱮᱱᱮᱡ ᱟᱠᱚ ᱚᱰᱮ ᱛᱟᱦᱞᱮ ᱡᱚᱠᱷᱚᱱ ᱱᱟᱭᱠᱮ ᱡᱚᱠᱷᱚᱱ ᱡᱟᱦᱮᱨ ᱛᱮᱭ ᱵᱚᱞᱚᱱᱟᱭ ᱛᱟᱦᱞᱮ ᱚᱸᱰᱮ ᱛᱤᱱ ᱫᱷᱟᱣ ᱠᱚ ᱟᱹᱪᱩᱨᱚᱜ-ᱟ ᱮᱱᱮᱡᱟ ᱠᱚ?
ᱛᱤᱱ ᱫᱷᱟ ᱯᱮ ᱫᱷᱟᱣ ᱯᱮ ᱫᱷᱟᱣ ᱜᱮ ᱡᱫᱤ ᱯᱮ ᱫᱷᱟᱣ ᱜᱮ
ᱦᱳᱭ ᱦᱳᱭ ᱯᱮ ᱫᱷᱟᱣ ᱜᱮᱠᱚ ᱟᱹᱪᱩᱨᱚᱜ ᱛᱮ ᱱᱟᱭᱠᱮ ᱵᱚᱸᱜᱟᱭ ᱫᱩᱲᱩᱵ-ᱟ
ᱟᱫᱚ ᱛᱟᱨᱯᱚᱨᱤᱱ ᱦᱤᱞᱳᱜ ᱫᱚ ᱡᱟᱞᱮ ᱢᱟᱱᱮ ᱫᱟᱜ ᱠᱩ ᱫᱩᱞ ᱡᱚᱱᱟᱜ-ᱟ
ᱦᱮ ᱚᱱᱮ ᱵᱟᱦᱟ ᱫᱟᱜ ᱵᱟᱝ? ᱚᱱᱮ ᱢᱟᱱᱮ ᱟᱯᱮ ᱥᱮᱫ ᱫᱚ ᱵᱟᱦᱟ ᱫᱟᱜ ᱫᱚ ᱢᱟᱱᱮ ᱚᱱᱠᱟ ᱢᱟᱱᱮ ᱡᱠᱷᱚᱱ ᱫᱩᱞ ᱡᱚᱠᱷᱚᱱ ᱢᱟᱱᱮ ᱪᱮᱫ ᱯᱮ ᱮᱱᱮᱡ ᱜᱮᱭᱟ ᱢᱟᱱᱮ ᱟᱭᱢᱟ ᱦᱚᱲ ᱟᱭᱢᱟ ᱞᱮᱠᱟ ᱠᱚ ᱮᱱᱮᱡᱟᱠᱚ ᱛᱚ ᱡᱮᱢᱚᱱ ᱠᱚ ᱮ ᱡᱮᱢᱚᱱ ᱴᱤᱡᱮ ᱵᱚᱠᱥ ᱡᱟᱦᱟᱸ ᱫᱚ ᱱᱮᱛᱟᱨ ᱠᱚ ᱩᱰᱩᱠ ᱠᱟᱫᱟ ᱚᱱᱟ ᱥᱮ ᱴᱟᱢᱟᱠ ᱛᱩᱢᱫᱟᱜ ᱛᱮᱜᱮ ᱜᱮᱯᱮ ᱮᱱᱮᱡ ᱜᱮᱭᱟ
ᱟᱨ ᱛᱩᱢᱫᱟᱜ ᱟᱛᱮ ᱮᱱᱮᱡ-ᱟ
ᱟᱨ ᱪᱮᱫ ᱯᱮ ᱮᱱᱮᱡ ᱜᱮᱭᱟ?
ᱪᱮᱞᱮ ᱮᱱᱮᱡ ᱜᱮᱭᱟ?
ᱦᱳᱭ
ᱚᱱᱟ ᱫᱚ ᱵᱟᱰᱟᱭ ᱵᱟᱹᱱᱩᱜ-ᱟ᱾ ᱪᱮᱜᱠᱟ ᱦᱚᱲ ᱠᱚ ᱮᱱᱮᱜ-ᱟ ᱚᱸᱠᱟ ᱜᱮᱞᱮ ᱮᱱᱮᱜ-ᱟ᱾
ᱩ ᱩᱱ ᱥᱚᱢᱚᱭ ᱫᱚ ᱞᱟᱹᱭ ᱜᱤᱭᱟ ᱠᱚᱛᱚ ᱚᱱᱮ ᱞᱟᱜᱽᱬᱮ ᱠᱚ ᱮᱱᱮᱡ-ᱟ
ᱦᱳᱭ
ᱪᱮᱛᱟᱱ ᱠᱩᱞᱦᱤ ᱞᱟᱛᱟᱨ ᱠᱩᱞᱦᱤ᱾
ᱟᱫᱚ ᱵᱟᱦᱟ ᱫᱟᱜ ᱫᱚ ᱛᱟᱦᱞᱮ ᱪᱮᱜᱠᱟᱱ ᱦᱚᱲ ᱠᱚᱯᱮ ᱢᱟᱱᱮ ᱯᱮ ᱫᱩᱞ ᱡᱚᱱᱟᱜ ᱜᱮᱭᱟ ᱢᱟᱱᱮ ᱪᱮᱜ ᱠᱟᱱ ᱥᱚᱢᱯᱚᱨᱠᱚ? ᱞᱮᱠᱟᱱ ᱦᱚᱲ ᱠᱚ
ᱡᱟᱦᱟᱸᱟᱭ ᱠᱚ ᱫᱟᱫᱩ ᱴᱷᱟᱠᱩᱢᱟ ᱠᱚ ᱦᱩᱭᱩ-ᱟ ᱩᱱᱠᱩ, ᱟᱨ ᱛᱮᱧᱟᱝ ᱠᱚᱠᱚ ᱦᱩᱭᱩᱜ-ᱟ ᱩᱱᱠᱩ ᱦᱚ
ᱚ ᱟᱨ ᱡᱟᱦᱟᱸᱭ ᱫᱚ ᱦᱤᱞᱤᱭᱟ ᱥᱚᱢᱯᱚᱨᱠᱚ ᱵᱟᱝ? ᱦᱳᱭ ᱦᱳᱭ
ᱟᱯᱮ ᱥᱮᱜ ᱫᱚ ᱪᱮᱜᱠᱟ ᱦᱩᱭᱩᱜ-ᱟ?
ᱦᱮᱸ ᱟᱞᱮᱥᱮ ᱦᱚᱸ ᱡᱟᱦᱟᱸ ᱞᱮᱠᱟᱢ ᱞᱟᱹᱭ ᱠᱮᱫᱟ ᱚᱝᱠᱟ ᱜᱮ ᱦᱩᱭᱩᱜ ᱟᱞᱮᱥᱮᱜ ᱦᱚᱸ᱾
ᱚ
ᱟᱫᱚ ᱱᱤᱭᱟᱹ ᱵᱟᱨ ᱢᱟᱱᱮ ᱟᱞᱮ ᱫᱚᱞᱮ ᱵᱟᱦᱟ ᱫᱚ ᱵᱟᱞᱮ ᱵᱟᱦᱟᱭᱮᱱᱟ, ᱢᱟᱱᱮ ᱱᱤᱭᱟᱹ ᱵᱟᱨ ᱫᱚ ᱟᱞᱮ ᱫᱚ ᱡᱟᱦᱟᱸ ᱫᱚ ᱢᱟᱜᱽ ᱢᱚᱬᱮ ᱵᱚᱱ ᱞᱟᱹᱭᱮᱜ ᱠᱟᱱ ᱡᱟᱦᱟᱸ ᱢᱚᱬᱮ ᱥᱮᱨᱢᱟ ᱚᱱᱛᱚᱨ ᱚᱱᱛᱚᱨ ᱡᱟᱦᱟᱸ ᱦᱩᱭᱩᱜ ᱫᱚ ᱢᱟᱱᱮ ᱟᱭᱢᱟ ᱡᱟᱭᱜᱟ ᱨᱮ ᱟᱭᱢᱟ ᱥᱮᱨᱢᱟ ᱚᱱ ᱛᱚᱨ ᱚᱱᱛᱚᱨ ᱦᱩᱭᱩᱜ-ᱟ ᱢᱟᱱᱮ ᱟᱡᱚᱠ ᱠᱚ ᱟᱫᱷᱮᱠ ᱟᱫᱷᱮᱠ ᱠᱚ ᱡᱟᱭᱜᱟ ᱨᱮᱫᱚ ᱡᱮᱢᱚᱱ ᱯᱮ ᱥᱮᱨᱢᱟ ᱚᱱᱛᱚᱨ ᱚᱱᱛᱚᱨ ᱦᱩᱭᱩᱜ-ᱟ᱾
ᱦᱮ
ᱟᱞᱮᱚ ᱫᱚ ᱢᱚᱬᱮ ᱥᱮᱨᱢᱟ ᱚᱱᱛᱚᱨ ᱜᱮᱞᱮ ᱢᱟᱜ ᱢᱚᱬᱮᱜ ᱜᱮᱭᱟ᱾
ᱚ ᱟᱞᱮᱦᱚ ᱢᱟᱜᱽ ᱢᱚᱬᱮ ᱜᱮ ᱦᱩᱭ ᱠᱚ ᱛᱟᱞᱮᱭᱟ, ᱟᱫᱚ ᱱᱟᱭᱠᱮ ᱜᱮ ᱜᱚᱭᱜ ᱮᱱᱟᱭ ᱟᱫᱚ ᱪᱤᱠᱟᱹᱛᱮ ᱢᱟᱜᱽ ᱢᱚᱬᱮ ᱫᱚ ᱦᱩᱭᱩᱜ?
ᱵᱟᱠᱷᱟᱱ ᱫᱚ ᱢᱮᱱᱮᱜ ᱛᱟᱦᱮᱸ ᱟᱠᱚ ᱡᱮ ᱢᱟᱜ ᱢᱚᱬᱮ ᱜᱮ ᱦᱩᱭᱩᱜᱼᱟ, ᱛᱚ ᱱᱟᱭᱠᱮ ᱜᱮ ᱜᱚᱭᱮᱜᱼᱮᱱ ᱛᱟᱞᱮᱭᱟ᱾ ᱟᱫᱚ ᱵᱟᱝ ᱦᱩᱭᱩ ᱞᱮᱱᱟ ᱛᱟᱨᱡᱚᱱᱱᱮ᱾
ᱚᱻ᱾ ᱟᱫᱚ ᱚᱱᱟ ᱯᱚᱨ ᱫᱚ ᱟᱫᱚ ᱯᱮ ᱨᱩᱢ ᱰᱟᱠᱟᱣ ᱠᱟᱱᱟ, ᱵᱚᱸᱜᱟ ᱵᱩᱨᱩ ᱵᱟᱯᱮ ᱦᱚ ᱠᱟᱜ ᱠᱚᱣᱟ?
ᱵᱟᱝᱟ᱾